ᱦᱮᱸ ᱯᱟᱨ ᱜᱮ᱾
ᱦᱮᱸ ᱡᱚᱦᱟᱨ ᱜᱮ, ᱟᱨ ᱨᱚᱲ ᱠᱚ ᱟᱸᱡᱚᱢᱚᱜ ᱠᱟᱱᱟ ᱛᱚ?
ᱦᱮᱸ ᱟᱸᱡᱚᱢᱚᱜ ᱠᱟᱱᱟ᱾
ᱟᱹᱞᱤᱧᱟᱜ ᱴᱷᱤᱠᱼᱼ
ᱦᱮᱸ ᱦᱮᱸ, ᱟᱸᱡᱚᱢᱚᱜ ᱠᱟᱱᱟ ᱴᱷᱤᱠ ᱜᱮ᱾
ᱟᱪᱪᱷᱟ, ᱞᱟᱹᱭ ᱫᱟᱞᱤᱧ ᱪᱮᱫ ᱠᱚᱵᱤᱱ ᱪᱤᱠᱟᱹ ᱵᱟᱲᱟᱭᱫᱟ?
ᱟ ᱪᱤᱠᱟᱹ ᱦᱚᱸ ᱵᱟᱝ ᱾ᱫᱩᱲᱩᱵ ᱵᱟᱲᱟ ᱦᱩᱭ ᱠᱟᱱᱟ ᱫᱟᱜ ᱠᱚᱭ ᱡᱟᱹᱲᱤ ᱵᱟᱲᱟᱭ ᱫᱟᱛᱚ ᱟᱫᱚ᱾ ᱠᱟᱹᱢᱤ ᱢᱟ ᱚᱱᱠᱟᱱᱟᱜ ᱵᱟᱹᱱᱩᱜᱼᱟ᱾ ᱟᱫᱚᱼᱼ
ᱦᱮᱸ᱾
ᱚᱲᱟᱜ ᱠᱚᱨᱮᱜ ᱜᱮ ᱫᱩᱲᱩᱵ ᱵᱟᱲᱟ ᱦᱩᱭ ᱠᱟᱱᱟ᱾
ᱟᱪᱪᱷᱟ᱾ ᱟᱫᱚ ᱛᱟᱦᱞᱮ, ᱚᱱᱛᱮ ᱫᱚ ᱨᱚᱦᱚᱭ ᱠᱚᱫᱚᱼᱼ ᱡᱚᱠᱷᱚᱱ ᱢᱟᱱᱮ ᱨᱚᱦᱚᱭ ᱠᱚᱫᱚ ᱟᱨᱟᱢᱵᱚ ᱜᱚᱫ ᱠᱟᱱᱟ ᱥᱮ ᱟᱹᱣᱨᱤᱭᱟ?
ᱨᱚᱦᱚᱭ ᱠᱚᱫᱚ ᱟᱨᱤᱭᱟᱜᱼᱟ ᱾ᱟᱫᱚ ᱚᱱᱮ ᱪᱟᱨᱟ ᱠᱚ ᱠᱟᱹᱴᱤᱡ ᱜᱮᱭᱟ ᱛᱚ᱾
ᱡᱟᱦᱟᱸ ᱜᱟᱹᱪᱷᱤᱼᱼ ᱦᱮᱸ ᱟᱫᱚ ᱚᱱᱟ ᱠᱷᱟᱹᱛᱤᱨ ᱛᱮ, ᱟᱨ ᱟᱞᱮ ᱥᱮᱫ ᱢᱟ ᱦᱚᱸᱜᱼᱚᱭ ᱫᱚᱢᱮ ᱫᱟᱜ ᱤᱫᱤ ᱞᱮᱠᱷᱟᱱᱮ ᱟᱨᱠᱤᱼᱼ ᱟ ᱫᱚᱢᱮ ᱜᱮ ᱫᱟᱜ ᱛᱚᱵᱟ ᱟᱨᱠᱤ ᱵᱟᱹᱫᱽ ᱠᱚᱫᱚ᱾ ᱚᱱᱮ ᱟᱞᱮᱭᱟᱜ ᱵᱟᱹᱫᱽ ᱠᱚᱫᱚ ᱚᱱᱮ ᱡᱟᱦᱟᱸ ᱱᱟᱹᱭ ᱠᱚ ᱞᱟᱹᱭᱟ ᱥᱮ, ᱫᱟᱜ ᱠᱚ ᱦᱮᱡ ᱞᱮᱱᱠᱷᱟᱱᱼᱼ ᱦᱟᱸ ᱚᱱᱮ ᱚᱱᱠᱟ ᱴᱟᱭᱤᱯ ᱧᱮᱞᱚᱜ ᱛᱟᱞᱮᱭᱟ᱾
ᱫᱟᱜ ᱠᱚᱡ ᱪᱟᱯᱮ ᱜᱚᱫᱟᱭ ᱟᱫᱚ, ᱚᱱᱟ ᱠᱷᱟᱹᱛᱤᱨ ᱜᱟᱹᱪᱷᱤ ᱦᱮᱸ᱾
ᱦᱮᱸ᱾
ᱜᱟᱹᱪᱷᱤ ᱠᱚ ᱵᱟᱝ ᱞᱟᱹᱴᱩ ᱞᱮᱱᱠᱷᱟᱱᱡ ᱟᱫᱚ ᱵᱟᱞᱮ ᱨᱚᱦᱚᱭ ᱜᱚᱫ ᱜᱮᱭᱟ ᱟᱨᱠᱤ᱾
ᱟᱫᱚ ᱟᱯᱮ ᱥᱮᱫ ᱫᱚ ᱨᱚᱦᱚᱭ ᱵᱟᱲᱟ ᱠᱚ ᱦᱳᱭᱱᱟᱥ? ᱛᱮ ᱚᱱᱠᱟ ᱫᱟᱜ ᱠᱚ ᱴᱷᱤᱠ ᱴᱷᱟᱠ ᱟᱨᱤ ᱞᱟᱜᱟᱜᱼᱟ?
ᱟᱞᱮ ᱥᱮᱫ ᱫᱚ ᱫᱟᱜ ᱠᱚᱫᱚ ᱞᱟᱜᱟᱣ ᱫᱚ ᱞᱟᱜᱟᱣ ᱠᱟᱱᱟ ᱾ᱟᱫᱚ ᱨᱚᱦᱚᱭ ᱠᱚᱫᱚ ᱢᱤᱜ ᱵᱟᱨ ᱦᱚᱲ ᱫᱚᱠᱚ ᱨᱚᱦᱚᱭᱼᱼ ᱠᱚ ᱟᱨᱟᱢ ᱵᱚ ᱜᱚᱰ ᱠᱟᱫᱟ ᱟᱨᱠᱤ ᱟᱫᱚ ᱟᱞᱮ ᱜᱮ ᱟᱣᱨᱤ ᱞᱮ ᱨᱚᱦᱚᱭᱟ ᱟᱨᱠᱤ ᱾ ᱛᱚᱞᱟ ᱠᱚ ᱟᱨᱤ ᱪᱟᱨᱟ ᱠᱚ ᱟᱨᱤ ᱦᱟᱨᱟᱜ ᱛᱟᱞᱮᱭᱟ ᱛᱚ ᱾
ᱦᱚᱸ ᱟᱫᱚ ᱚᱱᱟᱜᱮ ᱟᱨᱠᱤ ᱛᱟᱦᱟᱞᱮ ᱟᱯᱮ ᱥᱮᱫ ᱠᱚᱫᱚ ᱟᱯᱮ ᱥᱮᱫ ᱫᱚ ᱪᱮᱫ ᱠᱚ? ᱪᱮᱱ ᱦᱳᱲᱳ ᱠᱚᱫᱚ ᱯᱮ ᱨᱚᱦᱚᱭ ᱜᱮᱭᱟ? ᱚᱝᱠᱟᱱ ᱤᱭᱟᱹ ᱡᱟᱭᱜᱟ ᱠᱚᱨᱮ ᱡᱮᱛᱚ ᱵᱩᱱᱱᱟᱜ ᱜᱮ ᱛᱟᱯᱮᱭᱟ ᱛᱚ?
ᱦᱩᱸ ᱟ-ᱟᱫᱚ ᱩᱱᱟᱹᱜ ᱦᱟᱸᱜ ᱠᱷᱟᱡ ᱮᱸ ᱪᱟᱨᱟ ᱠᱚ ᱤᱫᱤ ᱠᱟᱛᱮᱜ ᱥᱮ ᱪᱮᱜ ᱦᱩᱲᱩ ᱠᱚ ᱨᱚᱦᱚᱭᱟ ᱩᱱᱟᱹᱜ ᱦᱟᱸᱜ ᱵᱟᱹᱧ ᱵᱟᱲᱟᱭᱟ᱾
ᱦᱟ
ᱥᱚᱨᱱᱚ ᱜᱤᱧ ᱟᱸᱡᱚᱢ ᱵᱟᱲᱟᱣ ᱠᱟᱜ ᱠᱚᱣᱟ ᱵᱟᱹᱲᱛᱤ ᱠᱚ ᱨᱚᱦᱚᱭᱟ, ᱟᱫᱚ ᱪᱮᱜ ᱠᱚᱠᱚ ᱨᱚᱦᱚᱭᱫᱟ ᱦᱟᱸᱜ ᱠᱷᱟᱱ ᱵᱟᱹᱧ ᱵᱟᱲᱟᱭᱟ ᱚᱱᱟ ᱠᱚᱫᱚ᱾
ᱟᱪᱪᱷᱟ ᱟᱪᱪᱷᱟ ᱛᱟᱦᱞᱮ ᱩᱸ ᱛᱮᱦᱮᱧ ᱫᱚ ᱡᱟᱹᱲᱤᱭᱫᱟᱭ ᱥᱮ ᱵᱟᱝ?
ᱟᱸ ᱛᱮᱦᱮᱧ ᱫᱚ ᱥᱮᱛᱟᱜ ᱠᱷᱚᱱ ᱜᱤ ᱡᱟᱹᱲᱤ ᱵᱟᱲᱟ ᱠᱮᱫᱟᱭ ᱟᱫᱚ ᱮᱸ ᱠᱟᱹᱴᱤᱡ ᱛᱟᱨᱟᱥᱤᱧ ᱚᱠ ᱛᱚ ᱫᱚ ᱠᱟᱹᱴᱤᱡ ᱱᱟᱯᱟᱭ ᱜᱮ ᱵᱩᱡᱷᱟᱹᱜ ᱠᱟᱱ ᱛᱟᱦᱮᱱᱟ ᱥᱤᱛᱩᱝ ᱠᱟᱹᱴᱤᱡ ᱤᱧ ᱵᱮᱲᱟᱣᱟᱜ ᱢᱟᱱᱮ ᱢᱮᱫᱟᱦᱟ ᱠᱚ ᱮᱸ ᱩᱫᱩᱜ ᱞᱮᱱᱟ᱾ ᱟᱫᱚ ᱟᱨᱦᱚᱸ ᱦᱚᱜᱼᱚᱸᱭ ᱧᱮᱞᱚᱜ ᱠᱟᱱᱟ ᱦᱟᱸᱜ ᱛᱚ ᱛᱤᱱᱟᱹᱜ ᱜᱮ ᱟᱹᱭᱩᱵ ᱪᱟᱞᱟᱜ ᱠᱟᱱᱟ ᱩᱱᱟᱹᱜ ᱜᱮ ᱫᱟᱜ ᱠᱚ ᱡᱟᱹᱲᱤ ᱤᱫᱤᱭᱫᱟ ᱟᱨᱠᱤ ᱱᱚᱣᱟ᱾
ᱚ ᱛᱟᱦᱞᱮ ᱱᱤᱛᱚᱜ ᱫᱚ ᱛᱟᱦᱞᱮ ᱵᱟᱭ ᱡᱟᱹᱲᱤᱭᱫᱟ ᱱᱚᱛᱮ ᱦᱚᱸ ᱟᱞᱮ ᱥᱮᱫ ᱦᱚᱸ ᱵᱟᱭ ᱡᱟᱹᱲᱤᱭᱫᱟ ᱱᱤᱭᱟᱹ ᱜᱷᱟᱹᱲᱤᱡ ᱫᱚ᱾ ᱛᱚ ᱵᱚᱱᱫᱚᱣ ᱠᱟᱱᱟ᱾
ᱦᱩᱸ ᱦᱮᱸ ᱦᱮᱸ ᱚᱝᱠᱟ ᱫᱚ ᱢᱟᱱᱮ ᱟᱹᱣᱨᱤ ᱡᱟᱹᱲᱤᱭᱟ ᱦᱟᱯᱮ ᱟᱸ
ᱚᱸ ᱟᱪᱪᱷᱟ ᱟᱯᱮ ᱚᱱᱟ ᱠᱚᱨᱮ ᱫᱚ ᱯᱩᱴ ᱯᱩᱴᱠᱟᱹ ᱠᱚᱫᱚ ᱚᱢᱚᱱᱚᱜ ᱠᱟᱱᱟ ᱠᱚ ᱥᱮ ᱵᱟᱝ?
ᱵᱟᱝ ᱵᱟᱝ ᱟᱞᱮ ᱥᱮᱜ ᱫᱚ ᱯᱩᱴᱠᱟᱹ ᱫᱤᱥᱚᱢ ᱫᱚ ᱵᱟᱝ ᱠᱟᱱᱟᱞᱮ, ᱟᱞᱮ ᱫᱚ ᱢᱟᱱᱮ ᱵᱤᱞᱟᱹᱛ ᱡᱟᱦᱟᱸ ᱫᱚᱠᱚ ᱞᱟᱹᱭᱟ ᱟᱨᱠᱤ ᱪᱮᱫ ᱜᱮ ᱵᱟᱹᱱᱩᱜᱼᱟ ᱟᱞᱮ ᱥᱮᱜ ᱫᱚ᱾ ᱵᱟᱹᱫᱽ ᱵᱟᱹᱭᱦᱟᱹᱲ ᱜᱮ ᱢᱮᱱᱟᱜᱼᱟ ᱚᱱᱟ ᱵᱟᱫᱽ ᱠᱟᱛᱮᱜ ᱫᱚ ᱵᱤᱨ ᱠᱚᱫᱚ ᱵᱟᱹᱱᱩᱜᱼᱟ ᱵᱩᱨᱩ ᱠᱚᱫᱚ᱾
ᱚᱸ ᱛᱟᱦᱞᱮ ᱟᱱᱟᱡᱽ ᱟᱱᱟᱡᱽ ᱯᱟᱱᱟᱡᱽ ᱠᱚᱫᱚ ᱦᱩᱭᱩᱜ ᱜᱮᱭᱟ ᱟᱨᱠᱤ?
ᱦᱮᱸ ᱦᱮᱸ ᱟᱱᱟᱡᱽ ᱠᱚᱫᱚᱞᱮ ᱪᱟᱥ ᱵᱟᱲᱟᱭ ᱜᱮᱭᱟ ᱟᱨ ᱚᱱᱟ ᱠᱚᱜᱮ ᱦᱩᱭᱩᱜᱼᱟ ᱡᱟᱹᱥᱛᱤ ᱫᱚ ᱟᱫᱚ ᱪᱮᱜ ᱦᱚᱸ ᱵᱟᱝ ᱦᱩᱭᱩᱜᱼᱟ᱾
ᱚᱸ ᱟᱪᱪᱷᱟ ᱟᱞᱮ ᱥᱮᱫ ᱫᱚ ᱚᱱᱮ ᱟᱞᱮ ᱥᱮᱫ ᱫᱚ ᱟᱱᱟᱡᱽ ᱠᱚᱦᱚᱸ ᱦᱩᱭᱩᱜ ᱜᱮᱭᱟ ᱟᱫᱚ ᱚᱝᱠᱟᱱ ᱚᱝᱠᱟᱱ ᱡᱟᱭᱜᱟ ᱢᱮᱱᱟᱜᱼᱟ ᱟᱨᱠᱤ ᱰᱟᱹᱦᱤ ᱡᱟᱭᱜᱟ ᱠᱚᱨᱮ ᱦᱩᱭᱩᱜ ᱜᱮᱭᱟ ᱟᱨᱠᱤ᱾ ᱟᱨ ᱵᱟᱝᱠᱷᱟᱱ ᱵᱤᱥᱤᱨ ᱵᱷᱟᱜᱽ ᱜᱮ ᱦᱩᱲᱩ ᱠᱚᱞᱮ ᱪᱟᱥ ᱵᱟᱲᱟᱭᱟ᱾
ᱦᱮᱸ ᱟᱫᱚ ᱚᱱᱮ ᱵᱤᱨ ᱵᱩᱨᱩ ᱠᱚ ᱢᱮᱱᱟᱜᱼᱟ ᱥᱮ ᱵᱟᱝ? ᱵᱟᱠᱷᱟᱡ ᱱᱮᱛᱟᱨ ᱫᱤᱱ ᱫᱚ ᱮᱸ ᱞᱟᱹᱭᱟᱠᱚ ᱟᱵᱚ ᱮᱸ ᱢᱟᱱᱮ ᱦᱚᱲ ᱠᱚᱫᱚ ᱟᱨᱠᱤ ᱩᱫᱽ ᱯᱩᱴᱠᱟᱹ ᱚᱱᱟ ᱯᱩᱴᱠᱟᱹ ᱞᱮᱴᱚ ᱠᱚ ᱚᱱᱟ ᱠᱚᱫᱚ ᱵᱟᱲᱛᱤ ᱠᱚ ᱠᱩᱥᱤᱭᱟᱜ ᱜᱮᱭᱟ ᱛᱚ ᱟᱫᱚ ᱟᱯᱮ ᱥᱮᱫ ᱫᱚᱠᱚ ᱢᱟᱱᱮ ᱦᱩᱭᱩᱜ ᱜᱮᱭᱟ ᱥᱮ ᱵᱟᱝ?
ᱟᱞ ᱥᱮᱫ ᱢᱟ ᱵᱤᱨ ᱫᱤᱥᱚᱢ ᱦᱚᱲ ᱠᱟᱱᱟᱞᱮ ᱟᱞᱮ ᱢᱟ᱾ ᱟᱫᱚ ᱯᱩᱴᱠᱟᱹ ᱢᱩᱴᱠᱟᱹ ᱠᱚᱫᱚ ᱦᱟᱸᱜ ᱫᱚᱢᱮ ᱱᱤᱭᱟᱹ ᱜᱷᱟᱹᱲᱤ ᱫᱚᱞᱮ ᱟᱹᱜᱩᱭᱮᱜ ᱠᱚᱣᱟ ᱞᱮᱴᱚ ᱠᱟᱛᱮ ᱥᱚᱲᱮ ᱠᱟᱛ ᱛᱮᱜ ᱢᱚᱴᱟ ᱢᱩᱴᱤ ᱡᱚᱢ ᱵᱟᱲᱟ ᱦᱩᱭᱩᱜ ᱠᱟᱱᱟ ᱟᱨᱠᱤ᱾
ᱦᱮᱸ ᱟᱫᱚ ᱥᱤᱵᱤᱞ ᱜᱮᱭᱟ ᱠᱚ ᱛᱚ᱾
ᱦᱮᱸ ᱱᱩᱠᱩ ᱫᱚ ᱥᱮᱨᱢᱟ ᱨᱮ ᱢᱤᱫ ᱫᱷᱟᱣ ᱠᱚ ᱧᱟᱢᱚᱜᱼᱟ ᱛᱚ ᱟᱫᱚ ᱥᱤᱵᱤᱞ ᱫᱚ ᱥᱤᱵᱤᱞ ᱜᱮᱭᱟ ᱦᱟᱸᱜ᱾ ᱫᱚᱢᱮ ᱜᱮ ᱥᱤᱵᱤᱞᱟ᱾ ᱟᱫᱚ ᱚᱱᱟ ᱠᱚᱜᱮ ᱦᱟ ᱟᱫᱚᱞᱮ ᱡᱚᱢ ᱵᱟᱲᱟᱭᱫᱟ ᱱᱤᱭᱟᱹ ᱜᱷᱟᱹᱲᱤᱡ ᱟᱨᱠᱤ ᱛᱮᱦᱮᱧ ᱦᱚᱸᱞᱮ ᱪᱟᱞᱟᱣ ᱞᱮᱱᱟ᱾
ᱟᱫᱚ ᱟᱞᱮ ᱥᱮᱜ ᱫᱚ ᱵᱟᱹᱱᱩᱜᱼᱟ ᱛᱚ ᱟᱞᱮ ᱦᱚᱸ ᱚᱝᱠᱟ ᱨᱟᱱ ᱞᱮᱠᱟᱞᱮ ᱡᱚᱢ ᱠᱚᱣᱟ ᱟᱨᱠᱤ ᱯᱮᱲᱟ ᱯᱟᱹᱲᱦᱟᱹ ᱡᱟᱦᱟᱸᱭ ᱢᱮᱱᱟᱜ ᱠᱚ ᱛᱟᱞᱮᱭᱟ ᱵᱤᱨ ᱫᱤᱥᱚᱢ ᱠᱚᱨᱮᱡ ᱩᱝᱠᱩ ᱜᱮᱠᱚ ᱟᱹᱜᱩ ᱴᱚ ᱠᱟᱜᱼᱟ ᱾ ᱟᱫᱚ ᱧᱮᱞ ᱟᱠᱟᱱᱟ ᱢᱟᱱᱮ ᱟᱹᱰᱤ ᱢᱚᱡᱽ ᱥᱤᱵᱤᱞᱟ ᱡᱮᱞ ᱞᱮᱠᱟ ᱜᱮᱠᱚ ᱩᱛᱩᱭᱟ ᱟᱨᱠᱤ ᱾ ᱦᱩᱸ ᱵᱷᱟᱜᱮ ᱜᱮ ᱵᱩᱡᱷᱟᱹᱜᱼᱟ ᱾
ᱦᱳᱭ ᱾
ᱦᱮᱸ ᱾
ᱟᱫᱚ ᱟᱯᱮ ᱫᱚ ᱦᱟᱸᱜ ᱫᱤᱱ ᱯᱮ ᱡᱚᱢᱫᱟ ᱟᱫᱚ ᱟᱯᱮ ᱫᱚ ᱠᱟᱹᱴᱤᱡ ᱯᱮ ᱟᱹᱲᱤᱥ ᱜᱚᱫᱚᱜᱼᱟ ᱦᱮᱸᱥᱮ ᱾
ᱦᱚᱸ ᱦᱚᱸ ᱾ ᱟᱫᱚ ᱦᱮᱸ ᱞᱟᱹᱭᱫᱟᱞᱮ ᱤᱭᱟᱹ ᱟᱲᱤᱥ ᱫᱚ ᱵᱟᱝ ᱟᱨᱠᱤ ᱟᱫᱚ ᱢᱟᱡᱷᱮ ᱥᱟᱡᱷᱮ ᱜᱮ ᱚᱝᱠᱟᱜᱮ ᱡᱚᱢ ᱵᱟᱲᱟᱭ ᱦᱩᱭᱩᱜ ᱠᱟᱱᱟ ᱟᱫᱚ ᱴᱩᱠ ᱟᱞᱮ ᱥᱮᱫ ᱢᱟ ᱵᱤᱥᱤ ᱵᱤᱨ ᱫᱤᱥᱚᱢ ᱦᱚᱲ ᱛᱚ ᱟᱫᱚ ᱟᱞᱮ ᱡᱚᱠᱷᱚᱱ ᱵᱮᱥᱤ ᱠᱚᱱᱴᱤᱱᱤᱭᱩ ᱞᱮ ᱟᱹᱜᱩᱭᱟ ᱟᱨᱠᱤ ᱰᱮᱞᱤ ᱡᱚᱫᱤ ᱞᱮ ᱟᱹᱜᱩᱭᱟ ᱟᱫᱚᱞᱮ ᱟᱹᱠᱷᱨᱤᱧ ᱵᱟᱲᱟᱭᱟ ᱟᱨᱠᱤ ᱾
ᱦᱮᱸ ᱦᱮᱸ ᱾ ᱟ ᱚᱱᱟ ᱠᱚᱫᱚ ᱫᱚᱢᱮᱜᱮ ᱫᱟᱢ ᱧᱚᱜ ᱜᱮᱭᱟ ᱛᱚ ᱚᱱᱟ ᱳᱫ ᱯᱩᱴᱠᱟᱹ ᱠᱚᱫᱚ ᱧᱮᱞ ᱦᱳᱭ ᱠᱟᱱᱟ ᱾
ᱦᱳᱭ ᱦᱳᱭ ᱦᱳᱭ ᱫᱟᱢ ᱫᱚ ᱫᱟᱢ ᱜᱮᱭᱟ ᱾
ᱦᱮᱸ ᱾ ᱟᱫᱚ ᱢᱟᱱᱮ ᱞᱮᱴᱚ ᱠᱚᱫᱚ ᱪᱮᱜᱠᱟᱯᱮ ᱵᱮᱱᱟᱣ ᱜᱮᱭᱟ?
ᱞᱮᱴᱚ ᱠᱚᱫᱚᱞᱮ ᱵᱚᱱ ᱱᱟᱣᱟ ᱵᱮᱱᱟᱣ ᱱᱟᱜ ᱯᱨᱚᱥᱮᱥ ᱫᱚ ᱦᱩᱭᱩᱜ ᱠᱟᱱᱟ ᱚᱱᱠᱟᱜᱮ ᱯᱷᱟᱨᱪᱟ ᱢᱟᱨᱪᱟ ᱠᱮᱫᱟᱞᱮ ᱩᱫ ᱯᱩᱴᱠᱟᱹ ᱯᱷᱟᱨᱪᱟ ᱵᱟᱲᱟ ᱦᱳᱭᱮᱱ ᱠᱷᱟᱱ ᱟᱫᱚ ᱢᱚᱥᱞᱟ ᱠᱚ ᱚᱝᱠᱟ ᱮᱻ ᱡᱤᱞ ᱛᱟᱨ ᱞᱟᱦᱟᱨᱮ ᱢᱚᱥᱞᱟ ᱩᱸ ᱥᱩᱱᱩᱢ ᱛᱮ ᱵᱷᱟᱹᱡᱤ ᱦᱩᱭᱱᱟ ᱯᱩᱴᱠᱟᱹ ᱾
ᱦᱮᱸ ᱾
ᱛᱟᱯᱚᱨᱮ ᱯᱩᱴᱠᱟᱹ ᱵᱷᱟᱹᱡᱤ ᱦᱩᱭᱮᱱ ᱠᱷᱟᱱ ᱟᱫᱚ ᱢᱚᱥᱞᱟ ᱠᱚ ᱮᱢ ᱵᱟᱲᱟ ᱦᱩᱭᱱᱟ ᱾ ᱮᱢ ᱵᱟᱲᱟ ᱠᱟᱛᱮᱫ ᱢᱚᱥᱞᱟ ᱦᱚᱸ ᱠᱚᱥᱟᱣ ᱦᱩᱭᱱᱟ ᱯᱩᱴᱠᱟᱹ ᱦᱚᱸ ᱠᱚᱥᱟᱣ ᱦᱩᱭᱱᱟ ᱾ ᱦᱩᱸ ᱯᱨᱚᱛᱷᱚᱢ ᱫᱚ ᱵᱷᱟᱹᱡᱤ ᱦᱩᱭᱩᱜᱼᱟ ᱟᱨᱠᱤ ᱯᱤᱴᱠᱟᱹ ᱥᱩᱱᱩᱢ ᱛᱮ ᱾
ᱦᱩᱸ ᱾
ᱟᱫᱚ ᱚᱱᱠᱟᱜᱮ ᱵᱷᱟᱹᱡᱤ ᱵᱟᱲᱟ ᱯᱮᱸᱭᱟᱡᱽ ᱢᱮᱭᱟᱡᱽ ᱟᱫᱟ ᱨᱚᱥᱩᱱ ᱡᱟᱭᱦᱳᱠ ᱨᱟᱹᱥᱩᱱ ᱡᱟᱦᱟᱸᱭ ᱜᱮ ᱮᱢ ᱵᱟᱲᱟ ᱦᱳᱭ ᱠᱟᱛᱮᱫ ᱟᱫᱚ ᱵᱷᱟᱹᱡᱤ ᱠᱟᱛᱮᱫ ᱟᱫᱚ ᱢᱚᱥᱞᱟ ᱮᱢ ᱵᱟᱲᱟ ᱠᱟᱛᱮ ᱟᱫᱚ ᱚᱱᱮ ᱩᱸ ᱡᱚᱠᱷᱚᱱ ᱜᱮ ᱦᱳᱭᱱᱟ ᱠᱤᱪᱷᱩᱴᱟᱜ ᱠᱚᱥᱟ ᱠᱚᱥᱤ ᱦᱳᱭᱮᱱ ᱠᱷᱟᱱ ᱫᱟᱜ ᱮᱢ ᱠᱟᱛᱮ ᱟᱫᱚ ᱵᱤᱥᱤ ᱠᱟᱛᱮ ᱫᱟᱜ ᱠᱚ ᱮᱢᱟ ᱟᱫᱚ ᱚᱱᱮ ᱦᱚᱞᱚᱝ ᱮᱢ ᱦᱩᱭᱩᱜᱼᱟ ᱾
ᱦᱩᱸ ᱟᱫᱚ ᱦᱚᱞᱚᱝ ᱫᱚ ᱢᱟᱱᱮ ᱫᱟᱜ ᱨᱮ ᱜᱚᱞᱟᱣ ᱠᱟᱛᱮᱜ ᱜᱮᱠᱚ ᱮᱢᱟᱜᱼᱟ ᱥᱮ? ᱟᱜ ᱢᱟᱱᱮ ᱡᱟᱦᱟᱸ ᱦᱚᱞᱚᱝ ᱛᱟᱦᱮᱸ ᱚᱱᱟᱜᱮᱠᱚ ᱩᱛᱩ ᱨᱮᱠᱚ ᱮᱢᱟᱜᱼᱟ ᱪᱮᱜ ᱠᱟ ᱱᱚᱝᱠᱟ?
ᱵᱟᱝ ᱾ ᱜᱚᱞᱟᱣ ᱜᱚᱞᱟᱣ ᱫᱚ ᱟᱞᱮ ᱫᱚ ᱵᱟᱞᱮ ᱜᱚᱞᱟᱣᱟ ᱟᱞᱮ ᱫᱚ ᱚᱱᱠᱟᱜᱮ ᱦᱚᱞᱚᱝ ᱢᱟᱱᱮ ᱢᱚᱥᱞᱟ ᱢᱚᱥᱞᱟ ᱫᱟᱜ ᱜᱮ ᱟᱨᱠᱤ ᱡᱚᱠᱷᱚᱱ ᱦᱮᱰᱮᱡᱚᱜᱼᱟ ᱛᱚᱠᱷᱚᱱ ᱜᱮᱞᱮ ᱮᱢᱟᱜᱼᱟ ᱵᱟᱹᱭ ᱠᱟᱹᱡ ᱠᱟᱹᱡ ᱛᱮᱞᱮ ᱮᱢᱟᱜ-ᱟ ᱟᱨᱠᱤ ᱾
ᱦᱮᱸ ᱦᱮᱸ ᱾
ᱦᱮᱸ ᱥᱟᱨᱡᱚᱢ ᱥᱟᱨᱡᱚᱢ ᱰᱟᱹᱨᱛᱮ ᱜᱷᱟᱱᱴᱟ ᱜᱷᱟᱱᱴᱟ ᱛᱮ ᱵᱟᱠᱷᱟᱱ ᱡᱟᱭᱦᱳᱠ ᱢᱤᱫᱴᱟᱝ ᱡᱟᱦᱟᱱᱟᱜ ᱤᱭᱟᱹᱛᱮ ᱟᱨᱠᱤ ᱜᱷᱟᱱ ᱵᱟᱹᱭ ᱵᱟᱹᱭᱛᱮ ᱮᱢ ᱦᱩᱭᱩᱜᱼᱟ ᱾ ᱟᱨ ᱠᱟᱹᱡ ᱠᱟᱹᱡᱛᱮ ᱟᱨᱠᱤ ᱟᱨ ᱚᱱᱟ ᱜᱷᱟᱱᱴᱟ ᱜᱷᱟᱱᱴᱟ ᱦᱩᱭᱩᱜᱼᱟ ᱟᱨᱠᱤ ᱜᱷᱟᱱᱴᱟ ᱤᱫᱤᱭᱟᱜ ᱾
ᱦᱮᱸ ᱦᱮᱸ ᱾ ᱟᱫᱚ ᱟᱻ ᱠᱷᱟᱱ ᱞᱮᱴᱚ ᱠᱚᱫᱚ ᱟᱞᱮ ᱫᱚ ᱢᱟᱱᱮ ᱡᱟᱦᱮᱨ ᱠᱚᱨᱮᱜ ᱜᱮ ᱦᱚᱢ ᱡᱟᱦᱮᱨ ᱠᱚᱨᱮᱜ ᱜᱮ ᱡᱚᱢ ᱵᱟᱲᱟ ᱠᱟᱹᱫᱟᱹᱧ ᱜᱤᱫᱽᱨᱟᱹ ᱠᱚᱨᱮᱜ ᱟᱫᱚ ᱩᱱᱟᱹᱜ ᱩᱫ ᱯᱩᱴᱠᱟᱹ ᱦᱚᱸ ᱵᱟᱹᱱᱩᱜ ᱠᱚᱣᱟ ᱩᱱᱟᱹᱜ ᱥᱩᱨ ᱠᱚᱨᱮᱜ ᱯᱮᱲᱟ ᱠᱚ ᱟᱨᱠᱤ ᱮᱸᱜ ᱟᱫᱚ ᱚᱱ ᱠᱟᱫᱚ ᱢᱟᱱᱮ ᱞᱮᱴᱚ ᱠᱟᱛᱮᱫ ᱫᱚ ᱡᱚᱢ ᱵᱟᱲᱟ ᱫᱚ ᱵᱟᱝ ᱦᱩᱭ ᱠᱟᱱᱟ᱾
ᱦᱮᱸ ᱟᱫᱚ ᱟᱞᱮ ᱫᱚ ᱦᱮᱸ ᱞᱟᱹᱭ ᱫᱟᱞᱤᱧ ᱟᱞᱮ ᱫᱚ ᱯᱩᱴᱠᱟᱹ ᱠᱚᱫᱚ ᱞᱮᱴᱚ ᱦᱚᱸ ᱞᱮᱴᱚ ᱡᱚᱢ ᱦᱩᱭᱩᱜ ᱜᱮᱭᱟ ᱟᱨ ᱚᱱᱮ ᱥᱳᱲᱮ ᱦᱚᱸᱞᱮ ᱡᱚᱢ ᱜᱮᱭᱟ ᱟᱨᱠᱤ ᱥᱳᱲᱮ ᱦᱚᱸᱞᱮ ᱠᱚᱨᱟᱣ ᱜᱮᱭᱟ᱾
ᱟᱫᱚ ᱚᱱᱟ ᱵᱤᱨ ᱠᱚᱨᱮᱫ ᱫᱚ ᱢᱟᱱᱮ ᱟᱹᱰᱤ ᱟᱭᱢᱟ ᱞᱮᱠᱟᱱᱟᱜ ᱩᱫ ᱠᱚ ᱧᱟᱢᱚᱜᱼᱟ, ᱟᱫᱚ ᱪᱮᱫ ᱞᱮᱠᱟᱱᱟᱜ ᱩᱫ ᱠᱚ ᱧᱟᱢᱚᱜᱼᱟ ᱟᱯᱮ ᱥᱮᱫ ᱦᱤ ᱟᱸᱡᱚᱢ ᱟᱠᱟᱫᱤᱧ ᱢᱟᱢᱟ ᱦᱮᱸᱫᱮ ᱠᱟᱜ ᱨᱚᱝᱟᱜ ᱦᱚᱸ ᱢᱤᱫᱴᱟᱝ ᱩᱫ ᱢᱮᱱᱟᱜᱼᱟ ᱱᱚᱝᱠᱟ ᱟᱹᱰᱤ ᱟᱭᱢᱟ ᱞᱮᱠᱟᱱᱟᱜ ᱩᱫ ᱠᱚ ᱧᱟᱢᱚᱜᱼᱟ ᱪᱮᱫᱠᱟᱱᱟᱜ ᱠᱚ ᱧᱟᱢᱚᱜᱼᱟ ᱟᱯᱮ ᱥᱮᱫ?
ᱟᱞ ᱥᱮᱫ ᱢᱟ ᱟᱹᱰᱤ ᱨᱚᱠᱚᱢ ᱩᱫ ᱢᱮᱱᱟᱜᱼᱟ᱾ ᱦᱟᱱᱮ ᱡᱟᱦᱟᱸ ᱯᱩᱴᱠᱟᱹ ᱢᱤᱫᱴᱟᱝ ᱦᱩᱭᱮᱱᱟ,
ᱦᱮᱸ᱾
ᱟᱨ, ᱟᱨ ᱚᱱᱮ ᱯᱟᱛᱲᱟ ᱩᱫ ᱠᱚ ᱞᱟᱹᱭᱟ, ᱟᱨ ᱢᱟᱨᱟᱜ ᱠᱟᱴᱟ, ᱳᱭ ᱪᱟᱨ ᱯᱟᱸᱪ ᱨᱚᱠᱚᱢ ᱩᱫ ᱧᱟᱢᱚᱜᱼᱟ᱾
ᱦᱮᱸ ᱟᱫᱚ ᱚᱱᱟ ᱯᱟᱛᱲᱟ ᱩᱫ ᱠᱚᱫᱚ ᱪᱮᱫ ᱞᱮᱠᱟ ᱟᱨᱠᱤ ᱢᱟᱱᱮ ᱟᱹᱰᱤ ᱫᱟᱹᱨᱭᱟᱹ ᱢᱟᱱᱮ ᱜᱚᱴᱟ ᱜᱮ ᱡᱟᱱᱟᱢᱚᱜᱼᱟ ᱥᱮ ᱮᱸ ᱢᱤᱫᱴᱷᱮᱱ ᱢᱤᱫᱴᱟᱝ ᱩᱫ ᱜᱮᱭᱟ ᱟᱹᱰᱤ ᱢᱟᱨᱟᱝ ᱛᱮᱭ ᱢᱟᱨᱟᱝ ᱜᱮ ᱡᱟᱱᱟᱢᱚᱜᱼᱟ ᱢᱟᱱᱮ᱾ ᱪᱮᱫ ᱞᱮᱠᱟᱱᱟᱜ ᱩᱫᱽ ᱠᱟᱱᱟ ᱱᱚᱭᱟ ᱫᱚ?
ᱵᱟᱝ ᱜᱚᱴᱟ ᱫᱚ ᱵᱟᱝ ᱡᱟᱱᱟᱢᱚᱜᱼᱟ ᱟᱫᱚ ᱦᱟᱸᱰᱮ ᱱᱟᱰᱮ ᱜᱮ ᱟᱨᱠᱤ ᱚᱱᱟ ᱠᱚᱫᱚ᱾ ᱟᱫᱚ ᱜᱚᱴᱟ ᱫᱚ ᱦᱟᱸᱜ ᱵᱟᱝ ᱧᱟᱢᱚᱜ ᱜᱮᱭᱟ ᱟᱨᱠᱤ ᱦᱟᱸᱰᱮ ᱱᱟᱰᱮ ᱧᱟᱢᱚᱜᱼᱟ ᱟᱨᱠᱤ ᱡᱮ ᱢᱤᱫ ᱴᱷᱮᱱ ᱜᱮ ᱢᱤᱫᱴᱟᱝ ᱩᱫ ᱢᱮᱱᱟᱜᱼᱟ ᱢᱮᱱᱛᱮ ᱥᱮ ᱚᱱᱟ ᱥᱩᱨ ᱥᱩᱨ ᱨᱮ ᱟᱨᱚ ᱟᱹᱰᱤ ᱟᱢᱫᱟ ᱩᱫ ᱢᱮᱱᱟᱜᱼᱟ ᱚᱱᱠᱟ ᱫᱚ ᱵᱟᱝ ᱟᱨᱠᱤ ᱢᱤᱫᱴᱟᱝ ᱵᱟᱨᱭᱟ ᱦᱟᱸᱰᱮ ᱱᱟᱰᱮ ᱢᱤᱫ ᱢᱤᱫ ᱦᱚᱭᱛᱳ ᱢᱤᱫ ᱡᱟᱭᱜᱟ ᱨᱮ ᱵᱟᱨᱭᱟ ᱦᱚᱸ ᱛᱟᱦᱮᱸ ᱫᱟᱲᱮᱭᱟᱜᱼᱟ ᱢᱤᱫ ᱡᱟᱭᱜᱟ ᱨᱮ ᱢᱤᱫᱴᱟᱝ ᱦᱚᱸ ᱛᱟᱦᱮᱸ ᱫᱟᱲᱮᱭᱟᱜᱼᱟ᱾ ᱚᱱᱠᱟ ᱟᱨᱠᱤ᱾
ᱟᱨ ᱚᱱᱮ ᱡᱟᱦᱟᱸ ᱦᱮᱸᱫᱮ ᱜᱮ ᱧᱮᱞᱚᱜᱼᱟ ᱚᱱᱟ ᱩᱫ ᱠᱚᱫᱚ ᱵᱟᱝ ᱧᱟᱢᱚᱜᱼᱟ ᱟᱯᱮᱥᱮᱫ ᱫᱚ?
ᱦᱳᱭ ᱚᱱᱟ ᱩᱫ ᱦᱚᱸ ᱧᱟᱢᱚᱜ ᱜᱮᱭᱟ ᱚᱱᱟ ᱦᱚᱸ ᱯᱟᱛᱲᱟ ᱞᱮᱠᱟᱱ ᱜᱮᱭᱟ ᱚᱱᱟ ᱫᱚ ᱢᱤᱫᱴᱟᱝ ᱢᱤᱫᱴᱟᱝ ᱫᱚ ᱦᱮᱸᱫᱮ ᱧᱟᱢᱚᱜᱼᱟ ᱢᱤᱫᱴᱟᱝ ᱫᱚ ᱯᱩᱸᱰ ᱟᱨᱠᱤ᱾ ᱚᱱᱟ ᱠᱚᱫᱚ ᱟᱨᱚ ᱚᱠᱚᱭ ᱦᱮᱸ ᱞᱟᱹᱭ ᱫᱟᱞᱤᱧ ᱚᱱᱟ ᱠᱚᱫᱚ ᱟᱨ ᱚᱠᱚᱭ ᱠᱚ ᱵᱟᱠᱚ ᱡᱚᱢ ᱜᱮᱭᱟ ᱦᱮᱸᱫᱮᱭᱟᱜ ᱫᱚ᱾
ᱦᱩᱸ᱾ ᱦᱮᱸ ᱦᱮᱸ᱾ ᱟᱨ ᱪᱮᱫ ᱠᱚ ᱞᱟᱹᱭᱟ ᱚᱱᱟ ᱩᱫ ᱠᱚᱫᱚ ᱢᱟᱱᱮ ᱟᱫᱚ ᱩᱛᱩ ᱞᱮᱠᱷᱟᱡ ᱫᱚ ᱢᱟᱱᱮ ᱪᱮᱫ ᱞᱮᱠᱟ ᱧᱮᱞᱚᱜᱼᱟ ᱦᱮᱸᱫᱮ ᱜᱮ ᱧᱮᱞᱚᱜᱼᱟ? ᱛᱚ ᱚᱱᱟ ᱫᱚ᱾
ᱦᱩᱸ ᱩᱛᱩ ᱞᱮᱠᱷᱟᱱ ᱦᱮᱸᱫᱮ ᱫᱚ ᱵᱟᱝ ᱟᱫᱚ ᱢᱚᱥᱞᱟ ᱠᱚ ᱛᱟᱦᱮᱱᱟ ᱛᱚ ᱟᱫᱚ ᱵᱷᱤᱛᱨᱤ ᱨᱮᱢᱟ ᱦᱮᱸᱫᱮ ᱫᱚ ᱵᱟᱝ ᱧᱮᱞ ᱦᱩᱭ ᱠᱟᱱᱟ ᱚᱱᱠᱟ ᱡᱮ ᱦᱮᱸᱫᱮ ᱜᱮ ᱠᱟᱱᱟ, ᱟᱫᱚ ᱵᱷᱤᱛᱤᱨ ᱨᱮᱢᱟ ᱯᱩᱸᱰ ᱜᱮ ᱛᱟᱦᱮᱱᱟ᱾
ᱚ ᱧᱮᱞ ᱵᱟᱝ ᱦᱩᱭ ᱠᱟᱱᱟ ᱛᱚ ᱚᱱᱟ ᱩᱫ ᱠᱚᱫᱚ ᱟᱫᱚ ᱤᱧ ᱫᱩᱧ ᱢᱚᱱᱮᱭᱮᱫᱟ ᱡᱟᱹᱱᱤᱡ ᱚᱱᱟᱫᱚ ᱢᱟᱱᱮ ᱜᱚᱴᱟ ᱜᱮ ᱦᱮᱸᱫᱮ ᱜᱮᱭᱟ ᱟᱨ ᱚᱱᱟ ᱥᱟᱶᱛᱮ ᱩᱛᱩ ᱦᱚᱸ ᱦᱮᱸᱫᱮ ᱜᱮ ᱡᱟᱹᱱᱤᱡ ᱧᱮᱞᱚᱜᱼᱟ᱾
ᱵᱟᱝ ᱵᱟᱝ ᱚᱱᱟ ᱫᱚ ᱩᱛᱩ ᱫᱚ ᱪᱮᱫᱠᱟ ᱵᱚᱱ ᱩᱛᱩᱣᱟ ᱥᱟᱫᱷᱟᱨᱚᱱ ᱪᱮᱫᱠᱟ ᱵᱚᱱ ᱩᱛᱩᱭᱟ ᱥᱟᱥᱟᱝ ᱜᱮ ᱡᱟᱭᱦᱳᱠ ᱪᱮᱫᱠᱟ ᱢᱚᱥᱞᱟ ᱵᱚᱱ ᱞᱟᱜᱟᱣᱟ ᱚᱱᱠᱟ ᱜᱮᱛᱚ ᱧᱮᱞᱚᱜᱼᱟ ᱟᱨᱠᱤ ᱚᱱᱟ ᱦᱚᱸ᱾ ᱟᱫᱚ ᱚᱱᱟ ᱧᱮᱞ ᱜᱮ ᱧᱮᱞᱚᱜ ᱠᱟᱱᱟ ᱦᱮᱸᱫᱮᱭᱟ ᱚᱱᱟ ᱜᱮ ᱡᱟ᱾
ᱦᱩᱸ ᱦᱩᱸ
ᱟᱫᱚ ᱚᱱᱟ ᱠᱚᱜᱮ ᱡᱚᱢ ᱵᱟᱲᱟ ᱦᱩᱭᱩᱜ ᱠᱟᱱᱟ ᱟᱫᱚ ᱩᱫ ᱠᱚᱦᱚᱸ ᱫᱚᱢᱮ ᱚᱢᱚᱱᱚᱜ ᱠᱟᱱᱟ, ᱚᱱᱟ ᱯᱟᱴᱠᱟ ᱩᱫ ᱠᱚ ᱢᱟᱨᱟᱜ ᱠᱟᱴᱟ ᱮᱭᱥᱚᱵ ᱟᱹᱰᱤ ᱨᱚᱠᱚᱢ ᱩᱫ ᱢᱮᱱᱟᱜᱼᱟ ᱛᱚ᱾
ᱟᱫᱚ ᱚ ᱟᱯᱮ ᱥᱮᱫ ᱫᱚ ᱱᱚᱜᱼᱚᱭ ᱥᱟᱨᱡᱚᱢ ᱥᱟᱠᱟᱢ ᱠᱚ ᱧᱟᱢᱚᱜ ᱠᱟᱱᱟ ᱦᱮᱸᱥᱮ ᱟᱫᱚ ᱵᱤᱨ ᱠᱚᱨᱮ ᱢᱟᱱᱮ ᱪᱮᱫ ᱪᱮᱫ ᱡᱚ ᱵᱤᱞᱤ ᱯᱷᱤ ᱠᱚ ᱧᱟᱢᱚᱜ ᱜᱮᱭᱟ ᱟᱨᱠᱤ᱾
ᱡᱚ ᱵᱤᱞᱤ ᱱᱤᱛᱚᱜ ᱢᱟ ᱪᱮᱫ ᱦᱚᱸ ᱵᱟᱹᱱᱩᱜᱼᱟ ᱥᱮᱨᱚᱠᱚᱢ ᱟᱫᱚ, ᱱᱤᱛᱚᱜ ᱱᱚᱣᱟ ᱥᱤᱡᱤᱱ ᱨᱮ ᱟᱨᱠᱤ᱾ ᱟᱫᱚ ᱡᱚ ᱵᱚᱞᱛᱮ ᱛᱮᱨᱮᱞ ᱛᱮᱨᱮᱞ ᱡᱚ ᱧᱟᱢᱚᱜᱼᱟ᱾
ᱦᱮᱸ
ᱟᱸ ᱦᱮᱸ ᱛᱟᱯᱚᱨᱮ ᱟᱨ ᱦᱮᱸ ᱚᱱᱟ ᱪᱮᱫ ᱠᱚ ᱞᱟᱹᱭᱟ ᱚᱱᱮ, ᱦᱩᱸ ᱤᱧᱫᱟᱹᱞᱤᱧ ᱵᱤᱨ ᱵᱤᱨ ᱠᱷᱤᱡᱩᱨ ᱠᱚ ᱧᱟᱢᱚᱜᱼᱟ᱾ ᱟᱨᱚ ᱥᱚ ᱫᱟᱨᱮ ᱠᱚ ᱢᱮᱱᱟᱜᱼᱟ ᱵᱤᱨ ᱠᱚᱨᱮ ᱜᱮ᱾
ᱮᱸ ᱵᱤᱨ ᱫᱤᱥᱚᱢ ᱠᱚᱨᱮᱱ ᱦᱚᱲ ᱫᱚ ᱧᱮᱞ ᱠᱟᱜ ᱠᱚᱣᱟᱧ ᱦᱚᱜᱱᱟ ᱡᱚᱼᱵᱤᱞᱤ ᱦᱚᱸ ᱢᱟᱱᱮ ᱟᱹᱰᱤ ᱵᱟᱹᱲᱛᱤ ᱧᱟᱢᱚᱜᱼᱟ ᱟᱨᱠᱤ᱾ ᱩᱥᱮ ᱮ ᱚᱱᱟ ᱛᱤᱨᱤᱞ ᱠᱚ ᱛᱟᱨᱚᱵ ᱚᱱᱟ ᱥᱟᱶᱛᱮ ᱚᱱᱟ ᱦᱮᱛᱳᱜ ᱛᱚ ᱠᱷᱤᱡᱩᱨ ᱠᱚ ᱧᱟᱢᱚᱜ ᱠᱟᱱᱟ, ᱠᱩᱫ ᱠᱚ ᱦᱮᱸ ᱥᱮ, ᱟᱹᱰᱤ ᱟᱭᱢᱟ ᱞᱤᱠᱷᱟᱱ᱾ ᱦᱩᱸ, ᱟᱫᱚ ᱟᱞᱮᱥᱮᱫ ᱫᱚ ᱦᱟᱸᱜ ᱛᱮᱨᱮᱞ ᱠᱚᱦᱚᱸ ᱚᱱᱠᱟ ᱫᱚ ᱵᱟᱹᱱᱩᱜᱼᱟ ᱟᱫᱚ ᱚᱱᱟ ᱡᱟᱸᱦᱟ ᱠᱚᱨᱮ ᱠᱚ ᱟᱹᱠᱷᱨᱤᱧ ᱵᱟᱲᱟᱭᱟ ᱟᱨᱠᱤ ᱚᱱᱟ ᱠᱚᱨᱮ ᱜᱮᱞᱮ ᱦᱟᱛᱟᱣ ᱵᱟᱲᱟᱭ ᱜᱤᱭᱟ᱾
ᱚᱝᱠᱟ ᱠᱟᱛᱮᱜ ᱜᱤ ᱡᱚᱢ ᱵᱟᱲᱟ ᱠᱚᱫᱚ ᱦᱳᱭ ᱠᱟᱱᱟ᱾
ᱟᱪᱪᱷᱟ᱾
ᱦᱮᱸ ᱟ ᱚᱱᱮ ᱡᱟᱦᱟᱸ ᱥᱟᱭᱡᱚᱢ ᱥᱟᱠᱟᱢ ᱦᱮᱸᱥᱮ ᱚᱱᱟ ᱥᱟᱨᱡᱚᱢ ᱥᱟᱠᱟᱢ ᱨᱮᱱᱟᱜ ᱫᱚ ᱪᱮᱜ ᱠᱚᱯᱮ ᱵᱮᱱᱟᱣ ᱜᱮᱭᱟ?
ᱥᱟᱨᱡᱚᱢ ᱥᱟᱠᱟᱢ ᱫᱚ ᱯᱟᱛᱲᱟ ᱦᱩᱭᱩᱜᱼᱟ, ᱯᱷᱩᱲᱩᱜ ᱦᱩᱭᱩᱜᱼᱟ᱾ ᱟᱨ ᱟᱵᱚ ᱥᱟᱱᱛᱟᱞ ᱥᱚᱢᱟᱡᱽ ᱨᱮ ᱡᱟᱦᱟᱸ ᱵᱤᱦᱟᱹ ᱵᱟᱯᱞᱟ ᱡᱟᱸᱦᱟ ᱛᱤᱱᱟᱹᱜ ᱠᱟᱹᱢᱤ ᱦᱚᱭᱚ ᱨᱩᱣᱟᱹ, ᱪᱷᱟᱹᱴᱭᱟᱹᱲ ᱢᱟᱸᱰᱟᱱ ᱡᱚᱛᱚ ᱨᱚᱠᱚᱢ ᱠᱟᱢᱤ ᱨᱮᱜᱮ ᱞᱟᱜᱟᱜᱼᱟ ᱱᱚᱣᱟ ᱠᱚᱫᱚ᱾
ᱦᱮᱸ
ᱟᱨ ᱵᱮᱱᱟᱣ ᱵᱳᱞᱛᱮ ᱚᱱᱮ ᱯᱟᱛᱲᱟ ᱵᱚᱱ ᱵᱮᱱᱟᱣ, ᱵᱮᱱᱟᱣ ᱠᱟᱛᱮ ᱠᱚ ᱟᱠᱷᱨᱤᱧ ᱵᱟᱲᱟᱭᱮᱫᱟ ᱟᱰᱤ ᱦᱚᱲ᱾ ᱚᱱᱟᱛᱮ ᱥᱚᱝᱥᱟᱨ ᱠᱚ ᱪᱟᱞᱟᱜᱼᱟ ᱢᱟᱱᱮ ᱨᱳᱡᱽᱜᱟᱨ ᱛᱟᱹᱠᱚ ᱟᱨᱠᱤ ᱚᱱᱟ ᱛᱮᱦᱚᱸ᱾
ᱮ ᱨᱳᱡᱽᱜᱟᱨ ᱦᱳᱭᱳᱜ ᱠᱟᱱᱟ ᱟᱨ ᱧᱮᱞ ᱟᱠᱟᱱᱟ ᱡᱮ ᱦᱚᱜᱼᱚᱭᱻ ᱪᱮᱜ ᱠᱚ ᱞᱟᱹᱭᱟ